ᱳ ᱪᱮᱫ ᱠᱷᱚᱵᱚᱨ ᱯᱷᱳᱱ ᱠᱮᱫᱟᱢ ᱛᱮᱦᱮᱧ ᱫᱚ
ᱦᱮᱸ ᱫᱤᱥᱟᱹ ᱠᱮᱫ ᱢᱮᱭᱟ ᱚᱱᱟᱛᱮᱧ ᱯᱷᱳᱱ ᱠᱮᱫᱟ
ᱚᱻ ᱱᱟᱯᱟᱭ ᱵᱟᱲᱟᱜᱮ?
ᱦᱮᱸ ᱱᱟᱯᱟᱭ ᱵᱮᱲᱟ ᱜᱮ ᱱᱚᱜᱼᱚᱭ ᱟᱯᱮ ᱥᱮᱫ ᱜᱮ ᱥᱮᱱ ᱦᱩᱭ ᱞᱮᱱᱟ ᱦᱚᱜ ᱚᱭ ᱞᱟᱞᱵᱟᱡᱟᱨ ᱟᱫᱚ ᱯᱷᱳᱱ ᱠᱚᱦᱚᱧ ᱦᱤᱲᱤᱧ ᱠᱟᱫ ᱛᱟᱦᱮᱱᱟ ᱟᱫᱚ ᱚᱱᱟᱛᱮ ᱵᱟᱹᱧ ᱯᱷᱳᱱ ᱫᱟᱲᱮ ᱠᱟᱫᱟ ᱟᱫᱚᱧ ᱞᱟ. ᱭ ᱫᱟ ᱦᱟᱯᱮ ᱛᱟᱦᱚᱞᱮ ᱠᱟᱹᱴᱤᱡᱤᱧ ᱯᱷᱳᱱᱭ ᱛᱮ ᱞᱟ. ᱭ‌ᱟᱭ ᱜᱮ ᱥᱮᱱ ᱞᱮᱱᱟ. ᱧ
ᱚ ᱚᱠᱚᱭ ᱟᱛᱮᱢ ᱥᱮᱱ ᱞᱮᱱᱟ
ᱦᱮᱸ ᱚᱲᱟᱜ ᱦᱚᱲ ᱠᱚᱜᱮ ᱥᱟᱣᱛᱮ ᱥᱮᱱ ᱞᱮᱱᱟᱞᱮ
ᱚ ᱪᱮᱫ ᱫᱟᱨᱟᱱ ᱵᱟᱠᱨᱟ, ᱥᱮ ᱫᱚᱨᱠᱟᱨ?
ᱦᱳᱭ ᱫᱟᱬᱟᱱ ᱵᱟᱠᱷᱨᱟ ᱜᱮ ᱫᱚᱨᱠᱟᱨ ᱫᱚ ᱚᱱᱠᱟ ᱪᱮᱫ ᱜᱮ ᱵᱟᱝ ᱛᱟᱦᱮᱸ ᱠᱟᱱᱟ।
ᱚ
ᱦᱳᱭ
ᱪᱮᱫ ᱠᱚᱯᱮ ᱧᱮᱞ ᱵᱟᱲᱟ ᱠᱮᱫᱟ ᱛᱟᱦᱚᱞᱮ?
ᱦᱮᱸ ᱯᱟᱨᱠ ᱠᱚ ᱧᱮᱞ ᱦᱳᱭᱱᱟ ᱟ ᱧᱮᱞ ᱦᱩᱭᱮᱱ ᱜᱮᱭᱟ ᱚᱱᱠᱟ ᱧᱮᱞ ᱛᱮᱱᱟᱜ ᱡᱟᱭᱜᱟ ᱠᱚᱜᱮ
ᱪᱤᱨᱤᱭᱟᱠᱷᱟᱱᱟ ᱠᱚ ᱵᱟᱯᱮ ᱧᱮᱞ ᱞᱮᱫᱟ?
ᱦᱮᱸ ᱧᱮᱞ ᱦᱩᱭᱮᱱ ᱜᱮ ᱜᱮᱭᱟ ᱵᱚᱞᱚ ᱦᱩᱭᱱᱟ ᱢᱚᱡᱽ ᱜᱮ ᱵᱩᱡᱷᱟᱣ ᱱᱟᱛᱚ?
ᱚ ᱵᱷᱟᱲᱟ ᱜᱟᱹᱰᱤ ᱛᱮᱯ ᱯᱮ ᱦᱮᱡ ᱞᱮᱱᱟ ᱥᱮ ᱳ
ᱦᱳᱭ ᱵᱷᱟᱲᱟ ᱜᱟᱹᱰᱤ ᱛᱮᱜᱮ
ᱚ ᱟᱯᱮ ᱚᱲᱟᱜ ᱦᱚᱲ ᱥᱩᱢᱩᱝ ᱜᱮᱯᱮ ᱦᱮᱡ ᱞᱮᱱᱟ ᱥᱮ
ᱚᱲᱟᱜ ᱦᱚᱲ ᱥᱩᱢᱩᱝ ᱜᱮ
ᱚ ᱱᱟᱯᱟᱭ ᱜᱮ ᱛᱟᱦᱚᱞᱮ
ᱩᱸᱻᱦᱜ ᱦᱩᱸ
ᱪᱮᱜ ᱠᱚᱯᱮ ᱪᱤᱠᱟᱹ ᱵᱟᱲᱟᱭᱮᱫᱟ ᱛᱟᱦᱚᱞᱮ ᱱᱤᱛᱚᱜ ᱫᱚ
ᱟ ᱪᱤᱠᱟᱹ ᱠᱚᱜᱮ ᱵᱟᱝ ᱚᱲᱟᱜ ᱠᱚᱨᱮ ᱜᱮ
ᱚᱸᱻᱻ ᱪᱤᱫ ᱛᱟᱦᱞᱮ ᱫᱟᱬᱟᱱ ᱪᱟᱞᱟᱣ ᱠᱟᱛᱮᱜ ᱪᱮᱫ ᱞᱮᱠᱟ ᱮᱠᱥᱯᱨᱤᱭᱮᱱᱥ ᱦᱩᱭᱱᱟ ᱚᱱᱛᱮ ᱪᱟᱞᱟᱣ ᱠᱟᱛᱮᱜ ᱪᱮ ᱱᱟ ᱱᱟ ᱡᱟᱦᱟᱸᱱᱟᱜ ᱡᱤᱱᱤᱥ ᱠᱚ ᱧᱮᱞ ᱵᱟᱲᱟ ᱦᱩᱭᱱᱟ ᱥᱮ ᱵᱟᱝ
ᱦᱮᱸ ᱧᱮᱞ ᱫᱚ ᱦᱩᱭᱮᱱ ᱜᱮᱭᱟ ᱱᱟᱣᱟᱱᱟᱜ ᱠᱚ, ᱢᱚᱸᱡᱽ ᱜᱮ ᱵᱩᱡᱷᱟᱹᱣ ᱮᱮᱱ ᱜᱮᱭᱟ ᱟᱨᱠᱤ ᱱᱟᱣᱟ ᱡᱤᱱᱤᱥ ᱠᱚ ᱧᱮᱞ ᱠᱟᱛᱮ
ᱦᱩᱸ ᱫᱟᱬᱟᱱ ᱠᱚ ᱪᱟᱞᱟᱣ ᱵᱟᱲᱟ ᱞᱮᱠᱷᱟᱡ ᱢᱚᱱᱮ ᱠᱚ ᱠᱟᱹᱴᱤᱡ ᱯᱷᱮᱨᱮᱥ ᱜᱮ ᱛᱟᱦᱮᱱᱟ
ᱦᱚᱭ ᱫᱤᱱ ᱦᱤᱞᱳᱜ ᱦᱚᱸ ᱚᱲᱟᱜ ᱠᱚᱨᱮ ᱫᱚ ᱢᱚᱸᱡᱽ ᱫᱚ ᱵᱟᱝ ᱵᱩᱡᱷᱟᱹᱜᱼᱟ ᱛᱚ
ᱦᱩᱸ
ᱱᱚᱛᱮ ᱟᱫᱚ ᱚᱲᱟᱜ ᱠᱷᱚᱱᱟᱜ ᱛᱚ ᱢᱚᱱᱮᱭᱟᱫᱟᱞᱮ ᱫᱟᱲᱟᱱ ᱪᱟᱞᱟᱜ ᱞᱟᱹᱜᱤᱫ ᱛᱟᱦᱚᱞᱮ ᱥᱮᱱᱟᱞᱮ ᱯ ᱟᱯᱮ ᱚᱱᱛᱮ ᱛᱮ ᱨᱟᱥᱛᱟ ᱠᱚᱱᱟ ᱵᱟᱹᱧ ᱫᱤᱥᱟᱹᱭᱮᱫᱟ ᱚᱱᱛᱮ ᱛᱮ ᱚᱠᱟ ᱠᱚᱨᱮ ᱪᱚ ᱥᱮᱱ ᱱᱟᱞᱮ ᱧᱮᱞ ᱦᱩᱭ ᱱᱟ ᱡᱟᱭᱜᱟ ᱠᱚ ᱢᱚᱸᱡᱽ ᱜᱮ ᱧᱮᱞ ᱦᱩᱭᱱᱟ ᱟᱯᱮ ᱚᱱᱛᱮ
ᱚ ᱱᱟᱯᱟᱭ ᱵᱟᱲᱟ ᱜᱮ ᱛᱟᱦᱚᱞᱮ ᱫᱟᱬᱟᱱ ᱟᱹᱜᱩ ᱠᱮᱫᱟ ᱯᱮ
ᱦᱳᱭ ᱟᱫᱚ ᱟᱯᱮ ᱚᱲᱟᱜ ᱠᱚᱦᱚᱸ ᱧᱮᱞ ᱵᱟᱝ ᱵᱟᱝ ᱦᱩᱭ ᱠᱟᱱᱟ ᱛᱚ ᱚᱠᱟ ᱚᱠᱟ ᱥᱮᱱ ᱢᱳᱲ ᱠᱷᱚᱱ ᱚᱠᱟ ᱥᱮᱱ ᱪᱟᱞᱟᱣ ᱦᱩᱭ ᱠᱚᱜᱼᱟ
ᱦᱚᱸ ᱦᱚᱭ ᱟᱞᱮ ᱦᱚᱸ ᱫᱟᱬᱟᱱ ᱵᱟᱲᱟ ᱫᱚ ᱵᱟᱝ ᱪᱟᱞᱟᱣ ᱦᱩᱭᱩ ᱟᱠᱟᱱᱟ ᱟᱹᱰᱤ ᱫᱤᱱ ᱠᱷᱚᱱᱟᱜ ᱜᱮ
ᱛᱟᱦᱚᱞᱮ ᱥᱮᱱᱚᱜ ᱟᱯᱮ ᱥᱮ ᱵᱟᱝ
ᱦᱩᱸ ᱧᱮᱞ ᱦᱩᱭᱤᱞ ᱦᱳᱭᱳᱜ ᱠᱟᱱᱟ ᱦᱤᱡᱩᱜ ᱠᱟᱱ ᱵᱚᱪᱷᱚᱨ ᱧᱮᱞ ᱦᱳᱞᱮᱱ ᱜᱮ ᱱᱚᱵᱷᱮᱢᱵᱚᱨ ᱥᱮᱫ
ᱦᱩᱸ
ᱡᱩᱫᱤ ᱫᱟᱬᱟᱱ ᱪᱟᱞᱟᱣ ᱦᱩᱭᱩᱜ ᱠᱷᱟᱱ ᱱᱚᱣᱟ ᱵᱟᱨ ᱛᱮ ᱪᱟᱞᱟᱜ ᱪᱟᱞᱟᱜ ᱵᱟᱝ ᱪᱟᱞᱟᱣ ᱦᱩᱭ ᱞᱮᱱᱟ
ᱩᱸᱻᱻ
ᱠᱚᱞᱮᱡᱽ ᱠᱷᱚᱱᱜᱮ ᱪᱟᱞᱟᱣ ᱨᱮᱱᱟᱜ ᱠᱟᱛᱷᱟ ᱫᱚ ᱛᱟᱦᱮᱸ ᱠᱟᱱᱟ ᱟᱫᱚ ᱪᱟᱞᱟᱣ ᱵᱟᱝ ᱦᱩᱭ ᱞᱮᱱᱟ
ᱚᱸ ᱛᱟᱦᱚᱞᱮ ᱱᱤᱭᱟᱹ ᱵᱟᱨ ᱪᱟᱞᱟᱜ ᱟᱢ ᱛᱚ
ᱦᱳᱭ ᱱᱚᱶᱟ ᱵᱟᱨ ᱧᱮᱞ ᱦᱩᱭᱩᱜ ᱠᱟᱱᱟ ᱫᱩᱨᱜᱟ ᱯᱩᱡᱟᱹ ᱯᱚᱨ ᱡᱩᱫᱤ ᱠᱚ ᱪᱟᱞᱟᱜ ᱠᱷᱟᱱ
ᱩᱸᱻᱻ
ᱚᱱᱟᱜᱮ ᱫᱟᱬᱟᱱ ᱪᱟᱞᱟᱣ ᱞᱮᱠᱷᱟᱡ ᱫᱚ ᱪᱮᱫ ᱠᱟᱹᱴᱤᱡ ᱵᱷᱟᱜᱤ ᱵᱩᱡᱷᱟᱹᱜᱼᱟ ᱥᱟᱨᱟ ᱫᱤᱱ ᱛᱚ ᱚᱲᱟᱜ ᱨᱮ ᱵᱷᱟᱜᱤ ᱵᱟᱝ ᱵᱩᱡᱷᱩᱜᱼᱟ ᱠᱟᱴᱤᱜ ᱱᱟᱣᱟ ᱱᱟᱣᱟ ᱡᱤᱱᱤᱥ ᱠᱚ ᱱᱟᱣᱟ ᱱᱟᱣᱟ ᱮᱠᱥᱯᱮᱨᱤᱭᱮᱱᱥ ᱠᱚ ᱦᱩᱭᱩᱜᱼᱟ᱾
ᱦᱳᱭ
ᱚᱱᱟ ᱦᱚᱛᱮᱜ ᱛᱮᱜᱮ ᱫᱟᱬᱟᱱ ᱪᱟᱞᱟᱜ ᱫᱚ ᱟᱨ ᱠᱟᱹᱴᱤᱡ ᱯᱷᱮᱢᱮᱞᱤ ᱠᱚ ᱛᱮᱢ ᱪᱟᱞᱟᱣ ᱞᱮᱱᱠᱷᱟᱱᱡ ᱛᱟᱦᱚᱞᱮ ᱠᱟᱹᱴᱤᱡ ᱴᱟᱭᱤᱢ ᱠᱚᱴᱟᱣ ᱫᱟᱲᱮᱭᱟᱜᱼᱟ ᱡᱮᱦᱮᱛᱩ ᱚᱲᱟᱜ ᱨᱮᱫᱚ ᱛᱟᱦᱮᱸ ᱵᱟᱝ ᱦᱩᱭᱩᱜ ᱠᱟᱱᱟ ᱢᱮᱥ ᱠᱚᱨᱮ ᱛᱟᱦᱮᱸ ᱦᱩᱭᱩᱜ ᱠᱟᱱᱟ ᱠᱟᱹᱴᱤᱡ ᱨᱮ ᱦᱳᱥᱴᱮᱞ ᱨᱮ ᱛᱟᱦᱮᱸ ᱦᱳᱭ ᱠᱟᱱᱟ
ᱦᱳᱭ
ᱢᱚᱱᱮ ᱚᱲᱟᱜ ᱦᱚᱲ ᱥᱟᱣᱛᱮᱜ ᱫᱚ ᱠᱟᱹᱴᱤᱡ ᱴᱟᱭᱤᱢ ᱫᱚ ᱠᱚᱢ ᱜᱮ ᱧᱟᱢᱚᱜ ᱠᱟᱱᱟ
ᱦᱩᱸ
ᱚᱱᱟ ᱫᱚ ᱢᱤᱫᱴᱟᱝ ᱨᱟᱹᱥᱠᱟᱹ ᱵᱩᱡᱷᱟᱹᱜᱼᱟ ᱚᱲᱟᱜ ᱨᱮᱱ ᱦᱚᱲᱛᱮ ᱢᱤᱫ ᱥᱟᱝ ᱛᱮ ᱫᱟᱲᱟᱱ ᱪᱟᱞᱟᱣ ᱟᱨ ᱫᱤᱜᱷᱟ ᱫᱚᱢ ᱪᱟᱞᱟᱣ ᱞᱮᱱ ᱜᱮᱭᱟ
ᱫᱤᱜᱷᱟ ᱦᱚᱭ ᱥᱮᱱ ᱦᱩᱭ ᱞᱮᱱ ᱜᱮᱭᱟ
ᱫᱤᱜᱷᱟᱢ ᱧᱮᱞ ᱟᱹᱜᱩ ᱠᱮᱫᱟ
ᱦᱳᱭ ᱦᱳᱭ ᱧᱮᱞ ᱟᱹᱜᱩ ᱦᱩᱭᱮᱱ ᱜᱮᱭᱟ ᱫᱤᱜᱷᱟ ᱦᱚᱸ
ᱠᱮᱫᱟ ᱚᱸᱰᱮ ᱪᱟᱞᱟᱣ ᱠᱟᱛᱮᱜ, ᱪᱮᱫᱠᱟᱢ ᱵᱩᱡᱷᱟᱹᱣ ᱠᱮᱫᱟ?
ᱦᱮᱸ, ᱢᱚᱸᱪ ᱜᱤᱧ ᱵᱩᱡᱷᱟᱹᱣ ᱠᱮᱫᱟ, ᱟᱫᱚ ᱚᱱᱠᱟ ᱥᱤᱛᱩᱝ ᱫᱤᱱ ᱥᱮᱱ ᱦᱩᱭ ᱞᱮᱱᱟ ᱛᱚ
ᱚ,
ᱥᱤᱛᱩᱝ ᱚᱱᱠᱟ ᱜᱮ, ᱥᱤᱛᱩᱝ ᱠᱟᱱ ᱛᱟᱦᱮᱸᱱ᱾
ᱚ, ᱚᱲᱟᱜ ᱦᱚᱲᱟᱛᱮ ᱥᱮ, ᱤᱥᱠᱩᱞ ᱠᱷᱚᱱᱟᱜ ᱥᱮ ᱠᱚᱞᱮᱮᱡ ᱠᱷᱚᱱᱟᱜ
ᱦᱮᱸ ᱤᱥᱠᱩᱞ ᱠᱚᱞᱮᱡᱽ ᱠᱷᱱᱟᱜ ᱫᱚ ᱵᱟᱝ, ᱟᱞᱮᱱ ᱩᱱᱠᱩ ᱜᱟᱛᱮ ᱠᱚᱜᱮ ᱥᱮᱱ ᱦᱳᱭ ᱞᱮᱱᱟ᱾
ᱚᱻ, ᱵᱷᱟᱜᱮ ᱠᱟᱛᱷᱟ ᱜᱮ ᱛᱟᱦᱚᱞᱮ᱾
ᱦᱳᱭ, ᱜᱟᱛᱮ ᱠᱚᱜᱮ ᱞᱮ ᱥᱮᱱ ᱱᱟ, ᱧᱮᱞ ᱟᱹᱜᱩ ᱠᱮᱫᱟᱞᱮ᱾ ᱞᱟᱹᱭᱮᱫ ᱛᱟᱦᱮᱸᱜ ᱩᱱᱠᱩ ᱦᱚᱸ ᱵᱟᱠᱚ ᱧᱮᱞ ᱠᱟᱫᱟ, ᱟᱫᱚ ᱛᱟᱦᱚᱞᱮ ᱟ ᱪᱚ ᱛᱟᱦᱞᱮ ᱥᱮᱱᱜ ᱟᱵᱚᱱ᱾
ᱩᱸ, ᱟᱨ ᱚᱱᱟ ᱪᱷᱟᱲᱟ, ᱟᱨ ᱚᱠᱟ, ᱚᱠᱟ ᱠᱚᱨᱮᱢ ᱫᱟᱨᱟ ᱟᱹᱜᱩ ᱠᱟᱫᱟ ᱵᱩᱨᱩ ᱠᱚᱨᱮ?
ᱦᱮᱸ, ᱵᱩᱨᱩ ᱠᱚᱨᱮ, ᱡᱚᱭᱪᱚᱱᱰᱤ ᱯᱟᱦᱟᱲ ᱧᱮᱞ ᱟᱹᱜᱩ ᱦᱳᱭᱱᱟ᱾ ᱫᱷᱤᱨᱤ ᱟᱨ, ᱫᱷᱤᱨᱤ, ᱾
ᱩᱸ,
ᱫᱚᱢᱮ ᱫᱷᱤᱨᱤ ᱟᱹᱰᱤ, ᱟᱹᱰᱤ ᱞᱟᱹᱴᱩ ᱞᱟᱹᱴᱩ ᱫᱷᱤᱨᱤ, ᱚᱱᱟ ᱵᱩᱨᱩ ᱨᱮ
ᱚᱸ, ᱱᱟᱯᱟᱭ ᱠᱟᱛᱷᱟ ᱜᱮ᱾
ᱦᱩᱸ, ᱦᱩᱸ, ᱟᱨ, ᱵᱟᱸᱠᱩᱲᱟᱨᱮ ᱚᱱᱟ ᱥᱳᱨ ᱨᱮᱜᱮ, ᱢᱮᱱᱟᱜ ᱠᱟᱜ, ᱚᱱᱟ ᱥᱩᱥᱩᱱᱤᱭᱟ ᱯᱟᱦᱟᱲ᱾ ᱚᱸᱰᱮ ᱦᱚᱸ, ᱥᱮᱱ ᱦᱳᱭ ᱞᱮᱱ ᱜᱮᱭᱟ᱾ ᱚᱸᱰᱮ ᱨᱟᱠᱟᱵ ᱛᱮ ᱡᱟ ᱠᱚᱥᱴᱚ, ᱫᱷᱤᱨᱤ ᱠᱚ ᱫᱚᱢᱮ ᱢᱮᱱᱟᱜ ᱠᱟᱫᱟ᱾
ᱚ, ᱚᱸᱰᱮ ᱫᱚ ᱛᱤᱱᱟᱹᱜ ᱵᱩᱨᱩ ᱢᱮᱱᱟᱜ ᱠᱟᱫᱟ, ᱢᱤᱫᱴᱟᱝ ᱵᱟᱨᱮᱭᱟ ᱥᱮ ᱯᱤᱭᱟ?
ᱞᱟᱹᱭ ᱟᱠᱚ ᱛᱚ ᱯᱤᱭᱟ ᱵᱩᱨᱩ ᱢᱮᱱᱟᱜ ᱠᱟᱫᱟ, ᱟᱫᱚ ᱯᱤᱭᱟ ᱫᱚ ᱵᱟᱝ ᱫᱮᱜ ᱦᱩᱭ ᱠᱟᱱᱟ, ᱢᱤᱫᱴᱟᱝ ᱫᱮᱜ ᱦᱳᱭ ᱞᱮᱱᱟ᱾
ᱚ, ᱫᱚᱢᱮ ᱩᱥᱩᱞᱟ ᱥᱮ ᱪᱮᱜ?
ᱦᱮᱸ, ᱩᱥᱩᱞ ᱫᱚ ᱩᱥᱩᱞ ᱧᱚᱜ ᱜᱮᱭᱟ, ᱥᱚᱡᱮ ᱧᱚᱜ ᱜᱮᱭᱟ ᱛᱚ, ᱚᱱᱟ ᱠᱷᱟᱛᱤᱨ ᱛᱮ, ᱫᱚᱢᱮ ᱠᱚᱥᱴᱚ ᱦᱳᱭᱳᱜ ᱜᱮᱭᱟ ᱨᱟᱠᱟᱵ ᱛᱮ᱾ ᱵᱟᱢ ᱥᱮᱱ ᱵᱟᱲᱟᱳ ᱠᱟᱱᱟ ᱟᱢ ᱫᱚ?
ᱥᱮᱱ ᱫᱚ ᱵᱟᱝ ᱦᱳᱭ ᱠᱟᱱᱟ᱾
ᱦᱮᱸ, ᱥᱮᱱᱚᱜ ᱢᱮ ᱢᱤᱫ ᱫᱷᱟᱣ ᱧᱮᱞ ᱟᱜᱩᱭ ᱢᱮ ᱛᱟᱦᱚᱞᱮ?
ᱟᱞᱮ ᱥᱮᱱ ᱠᱷᱚᱱᱟᱜ ᱫᱚ, ᱥᱟᱸᱜᱤᱧ ᱜᱮᱭᱟ ᱥᱮ, ᱟᱰᱤ ᱥᱟᱸᱜᱤᱧ ᱜᱮᱭᱟ᱾
ᱦᱮᱸ, ᱦᱳᱭ ᱥᱟᱸᱜᱤᱧ ᱫᱚ ᱥᱟᱸᱜᱤᱧ ᱜᱮᱭᱟ᱾ ᱥᱟᱸᱜᱤᱧ ᱥᱮᱫ ᱜᱮᱛᱚ ᱧᱮᱞ ᱜᱮ ᱥᱟᱱᱟᱣᱟ?
ᱦᱚᱭ, ᱤᱧ ᱫᱚ ᱢᱤᱪᱷᱚᱴ ᱫᱤᱜᱷᱟᱧ ᱪᱟᱞᱟᱣ ᱞᱮᱱ ᱛᱮᱦᱮᱸᱜ ᱤᱥᱠᱩᱞ ᱠᱷᱚᱱᱟᱜ ᱠᱚ ᱤᱫᱤᱭᱮᱫ ᱞᱮ ᱛᱮᱦᱮᱸᱜ᱾
ᱚ, ᱫᱤᱜᱷᱟ ᱛᱟᱦᱚᱞᱮ ᱢᱚᱸᱡᱽᱜᱮᱢ ᱵᱩᱡᱷᱟᱹᱣ ᱠᱮᱫᱟ ᱫᱤᱜᱷᱟ ᱥᱮᱱ ᱠᱟᱛᱮᱜ?
ᱦᱩᱸ, ᱰᱷᱮᱣ ᱠᱚ ᱧᱮᱞ ᱦᱳᱭᱱᱟ᱾ ᱛᱟᱨ ᱯᱚᱨᱮ ᱰᱷᱮᱣ ᱨᱮᱱᱟᱜ ᱥᱟᱰᱮ᱾ ᱫᱟᱜ ᱨᱮᱱᱟᱜ ᱥᱟᱰᱮ ᱡᱟᱦᱟᱸ ᱼᱼ
ᱦᱢᱸ,
ᱟᱨ ᱫᱤᱜᱷᱟ ᱨᱮᱫᱚ ᱢᱮᱞᱟ ᱵᱟᱹᱭᱥᱳᱣ ᱞᱮᱱᱟ, ᱚᱸᱰᱮ ᱮᱠᱷᱮᱱ ᱥᱟᱸᱠ ᱨᱮᱱᱟᱜ ᱡᱤᱱᱤᱥ
ᱦᱳᱭ, ᱦᱳᱭ, ᱫᱚᱢᱮ ᱜᱮ ᱧᱟᱢᱚᱜ ᱜᱮᱭᱟ᱾
ᱦᱩᱢ, ᱡᱷᱤᱱᱩᱠ ᱨᱮᱱᱟᱜ ᱛᱟᱨᱯᱚᱨ ᱥᱚᱝᱠᱷᱚ ᱢᱮᱱᱟᱜᱼᱟ, ᱡᱷᱤᱱᱩᱠ ᱨᱮᱱᱟᱜ ᱡᱤᱱᱤᱥ ᱠᱚ ᱱᱟᱱᱟ ᱨᱚᱠᱚᱢ ᱟᱞᱟᱫᱟ ᱨᱚᱠᱚᱢ ᱜᱮ ᱞᱟᱹᱰᱩ, ᱱᱚᱱᱛᱮ ᱠᱷᱚᱱᱟᱜ ᱫᱚ, ᱚᱱᱛᱮ ᱱᱟᱜ ᱫᱚ᱾
ᱦᱮᱸ, ᱟᱞᱟᱫᱟ ᱧᱚᱜ ᱜᱮᱭᱟ᱾ ᱟᱰᱤᱜᱟᱱ ᱥᱮᱞᱱᱟ, ᱩᱱᱠᱩ ᱪᱮᱞᱮ ᱠᱚ ᱢᱮᱛᱟ ᱠᱚᱣᱟ ᱛᱟᱨᱟ ᱢᱟᱪ᱾ ᱧᱮᱞ ᱠᱮᱜ ᱠᱚᱣᱟᱢ ᱥᱮ ᱵᱟᱝ-ᱟ?
ᱦᱳᱭ, ᱥᱟᱜ ᱞᱤᱫᱤᱭᱟᱹᱧ ᱢᱤᱫᱴᱟᱝ, ᱤᱯᱤᱞ ᱦᱟᱠᱳ᱾
ᱚ ᱚᱲᱟᱜ ᱠᱚ ᱫᱚᱢ ᱠᱩᱞᱤ ᱠᱮᱭᱟ
ᱩᱸᱻᱻᱻ
ᱚᱲᱟᱜ ᱵᱟᱢ ᱟᱜᱩ ᱞᱮᱫᱮᱭᱟ?
ᱵᱟᱝ ᱜᱮ ᱩᱱᱤ ᱫᱚ ᱩᱱᱟᱹᱜ ᱜᱷᱟᱹᱲᱤᱡ ᱫᱚ ᱵᱟᱭ ᱵᱟᱧᱪᱟᱣ ᱛᱟᱸᱦᱮᱱᱟ ᱩᱱᱤ ᱫᱚ
ᱟᱨ ᱡᱟᱦᱟᱸᱱᱟᱜ ᱨᱮ ᱥᱟᱢᱵᱟᱣ ᱠᱟᱛᱮ
ᱵᱟᱝᱜᱮ ᱚᱱᱠᱟᱢ ᱪᱮᱫ ᱦᱚᱸ ᱡᱤᱱᱤᱥ ᱫᱚ ᱤᱫᱤ ᱵᱟᱝ ᱦᱳᱭ ᱞᱮᱱᱟ ᱚᱱᱟ ᱛᱮ ᱵᱟᱝ ᱟᱜᱳ ᱦᱳᱭ ᱞᱮᱱᱟ ᱚᱲᱟᱜ ᱛᱮᱫᱚ ᱥᱩᱢᱩᱫᱨᱩ ᱨᱮᱱ ᱦᱟᱠᱩ ᱛᱚ ᱥᱩᱢᱩᱫᱨᱩ ᱨᱮᱱᱟᱜ ᱫᱟᱜ ᱨᱮᱜᱮ ᱵᱷᱟᱜᱮ ᱛᱟᱸᱦᱮᱱᱟ ᱩᱱᱤ ᱫᱚ ᱚᱲᱟᱜ ᱨᱮ ᱟᱜᱩ ᱞᱮᱠᱷᱟᱡ ᱫᱚᱭ ᱵᱟᱭ ᱵᱟᱧᱪᱟᱜᱼᱟᱭ
ᱩᱜ ᱦᱳᱭ ᱩᱱᱤ ᱫᱚ ᱟᱫᱚ ᱯᱟᱹᱨᱠᱟᱹᱣ ᱜᱮᱭᱟᱭ ᱥᱮ ᱚᱱᱟ ᱠᱚᱨᱮ ᱜᱮ
ᱦᱳᱭ ᱱᱟᱱᱟ ᱨᱚᱠᱚᱢ ᱦᱟᱠᱩ ᱧᱮᱞ ᱦᱳᱭ ᱱᱟ ᱫᱤᱜᱷᱟ ᱨᱮ ᱪᱟᱞᱟ ᱠᱟᱛᱮ
ᱦᱩᱸ ᱛᱟᱦᱟᱞᱮ ᱚᱠᱟᱥᱮᱱ ᱵᱟᱢ ᱧᱮᱞ ᱟᱠᱟᱫᱟ ᱾
ᱦᱩᱸᱻ
ᱟᱢ ᱯᱩᱨᱤᱢ ᱧᱮᱞ ᱟᱠᱟᱫᱟ ᱥᱮ ᱵᱟᱝ ᱛᱟᱦᱚᱞᱮ ᱾
ᱯᱩᱨᱤ ᱫᱚ ᱪᱟᱞᱟᱣ ᱵᱟᱝ ᱦᱩᱭ ᱟᱠᱟᱱᱟ ᱾
ᱛᱟᱦᱚᱞᱮ ᱥᱮᱱᱚᱜ ᱟᱵᱚᱱ ᱪᱮᱫ ᱮᱢ ᱞᱟᱹᱭ ᱫᱟ ᱾
ᱦᱩᱸ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ ᱾ ᱛᱤᱠᱤ ᱴᱟᱭᱤᱢ ᱧᱮᱞ ᱠᱟᱛᱮᱜ ᱛᱤᱥ ᱠᱚᱛᱮ ᱪᱟᱞᱟᱣ ᱦᱩᱭᱩᱜ ᱠᱟᱱᱟ ᱾
ᱛᱟᱦᱞᱮ ᱧᱮᱞ ᱠᱚᱢ ᱛᱟᱦᱚᱞᱮ ᱟᱢ ᱚᱱᱛᱮ ᱤᱧ ᱦᱚᱸ ᱱᱚᱛᱮᱧ ᱧᱮᱞ ᱠᱚᱣᱟ ᱥᱮᱱᱚᱜ ᱟᱵᱚᱱ ᱛᱟᱦᱚᱞᱮ ᱾
ᱦᱳᱭ ᱦᱳᱭ ᱵᱷᱟᱹᱜᱤ ᱠᱚᱜᱼᱟ ᱛᱟᱦᱚᱞᱮ ᱪᱟᱞᱟᱞᱮᱡ ᱾
ᱦᱳᱭ ᱩ ᱦᱩᱸ ᱚᱱᱠᱟ ᱵᱚᱱ ᱧᱮᱞ ᱟᱹᱜᱩᱣᱟᱜ ᱯᱮ ᱾
ᱦᱳᱭ
ᱚᱰᱮ ᱦᱚᱸ ᱥᱮᱜ ᱫᱤᱜᱷᱟ ᱞᱮᱠᱟᱜ ᱜᱮ ᱾
ᱦᱳ
ᱥᱩᱫᱷᱩ ᱢᱩ ᱢᱚᱪᱟ ᱛᱮᱜᱮ ᱟᱸᱡᱚᱢ ᱦᱩᱭᱭ ᱟᱠᱟᱱᱟ ᱦᱚᱲᱟᱜ ᱢᱚᱪᱟ ᱢᱚᱪᱟᱛᱮ ᱾
ᱟᱫᱚ ᱧᱮᱞ ᱛᱚ ᱵᱟᱝ ᱦᱩᱭ ᱟᱠᱟᱱᱟ ᱛᱟᱦᱚᱞᱮ ᱥᱮᱱᱚᱜ ᱟᱵᱚᱱ ᱾ ᱩ ᱛᱤᱥ ᱠᱚᱛᱮ ᱛᱤᱥ ᱠᱚᱛᱮ ᱵᱚᱱ ᱥᱮᱱᱚᱜᱼᱟ ᱛᱟᱦᱚᱞᱮ ᱾
ᱦᱩᱸ
ᱞᱚᱜᱚᱱ ᱜᱮᱵᱚᱱ ᱥᱮᱱᱚᱜᱼᱟ ᱪᱮᱫ ᱮᱢ ᱞᱟᱹᱭᱮᱫᱟ ᱾
ᱦᱳ ᱛᱤᱥ ᱠᱚᱛᱮ ᱠᱚ ᱪᱟᱞᱟᱜ ᱛᱮ ᱚᱱᱛᱮ ᱫᱚ ᱾
ᱛᱤᱥ ᱠᱚ ᱥᱮᱱᱚᱜ ᱟ ᱚᱱᱟ ᱜᱮᱛ ᱵᱟᱲᱟᱭ ᱫᱚ ᱵᱟᱹᱱᱩᱜᱼᱟ ᱾
ᱱᱚᱜ ᱨᱟᱵᱟᱝ ᱫᱤᱱ ᱠᱚ ᱪᱟᱞᱟᱜᱼᱟ ᱥᱮ ᱥᱤᱛᱩᱝ ᱫᱤᱱ ᱠᱚ ᱪᱟᱞᱟᱜᱼᱟ ᱚᱱᱟ ᱦᱚᱸᱛᱚ ᱵᱟᱹᱧ ᱵᱟᱰᱷᱤᱭᱟ ᱾
ᱥᱮᱱᱚᱜ ᱜᱮᱭᱟ ᱦᱚᱭᱛᱚ ᱨᱟᱵᱟᱝ ᱫᱤᱱ ᱦᱚᱸ ᱥᱤᱛᱩᱝ ᱫᱤᱱ ᱦᱚᱸ ᱡᱚᱛ ᱚᱠᱟ ᱞᱮᱠᱟ ᱾ ᱚᱠᱚᱭ ᱚᱠᱟᱮᱠᱟ ᱠᱩᱥᱤᱭᱟᱜᱼᱟ ᱚᱱᱠᱟ ᱠᱚ ᱥᱮᱱᱚᱜ ᱜᱮᱭᱟ ᱾
ᱢᱟᱱᱮ ᱡᱷᱚᱛᱚ ᱥᱤᱡᱤᱱ ᱜᱮ ᱪᱟᱞᱟᱣ ᱜᱟᱱᱚᱜᱼᱟ ᱛᱟᱭᱛᱚ ᱾
ᱦᱳᱭ
ᱩᱸᱻᱻ
ᱧᱮᱞ ᱦᱩᱭ ᱞᱮᱱᱜᱮ ᱪᱟᱞᱟᱣ ᱞᱮᱠᱷᱟᱱ ᱠᱚᱞᱮᱡᱽ ᱠᱷᱚᱱᱜᱮ ᱪᱟᱞᱟᱣ ᱦᱩᱭᱩᱜᱼᱟ ᱠᱚᱞᱮᱮᱡ ᱨᱮ ᱯᱟᱲᱦᱟᱜ ᱪᱚᱞᱟᱠᱟᱞᱤᱱ ᱜᱮ ᱟᱨ ᱵᱟᱠᱷᱟᱡ ᱫᱚ ᱵᱟᱝ ᱦᱩᱭᱩᱜᱼᱟ ᱵᱟ ᱠᱷᱟᱱᱡ ᱯᱚᱨᱮ ᱛᱮᱫᱚ ᱾
ᱦᱩᱸ ᱯᱚᱨ ᱛᱟᱛᱚ ᱵᱟᱝ ᱦᱩᱭᱩᱜ ᱜᱮᱭᱟ ᱠᱮᱞᱟᱥ ᱠᱮᱞᱟ ᱠᱷᱚᱱ ᱜᱮ ᱦᱩᱭᱩᱜᱼᱟ ᱾
ᱯᱚᱨᱮ ᱛᱮᱫᱚ ᱫᱟᱬᱟᱱ ᱨᱮᱱᱟᱜ ᱴᱟᱭᱤᱢ ᱠᱚᱦᱚᱸ ᱵᱟᱝ ᱧᱟᱢᱚᱜᱼᱟ ᱾
ᱦᱳᱭ
ᱚᱱᱟ ᱜᱮ ᱦᱤᱡᱩᱜ ᱠᱟᱱᱟ ᱠᱟᱛᱷᱟ ᱫᱚ ᱫᱟᱬᱟᱱ ᱨᱮᱱᱟᱜ ᱴᱟᱭᱤᱢ ᱫᱚ ᱱᱤᱛᱚᱜ ᱜᱮ ᱱᱤᱛᱚᱜ ᱜᱮ ᱯᱟᱲᱦᱟᱣ ᱨᱮᱱᱟᱜ ᱴᱟᱭᱤᱢ ᱱᱤᱛᱚᱜ ᱜᱮ ᱫᱟᱬᱟᱱ ᱨᱮᱱᱟᱜ ᱴᱟᱭᱤᱢ ᱾
ᱦᱩᱸ ᱦᱩᱸ
ᱦᱸ ᱯᱟᱰᱦᱟᱣ ᱦᱩᱸ
ᱟᱨᱚ ᱚᱠᱟ ᱠᱚᱨᱮ ᱚᱝᱠᱟ ᱢᱮᱱᱟᱜ ᱟᱠᱟᱫᱟ ᱚᱡᱳᱫᱽᱫᱷᱟ ᱠᱚ ᱵᱟᱝ ᱧᱮᱞ ᱦᱩᱭ ᱠᱟᱱᱟ᱾
ᱦᱳᱭ᱾ ᱯᱟᱨᱟᱜ ᱥᱟᱶ ᱥᱟᱶᱛᱮ ᱫᱟᱬᱟᱱ ᱦᱚᱸ ᱦᱩᱭᱩᱜᱼᱟ᱾
ᱦᱮᱸ ᱫᱟᱬᱟᱱ ᱦᱚᱸ ᱞᱟᱹᱠᱛᱤ ᱠᱟᱱ ᱜᱮᱭᱟ ᱛᱚ ᱯᱟᱲᱦᱟᱜ ᱥᱟᱶ ᱥᱟᱶᱛᱮ᱾
ᱦᱳᱭ ᱥᱩᱫᱷᱩ ᱯᱟᱲᱦᱟᱣ ᱞᱮᱠᱷᱟᱡ ᱛᱚ ᱟᱨ ᱵᱟᱝ ᱦᱩᱭᱩᱜᱼᱟ᱾
ᱦᱮᱸ ᱵᱟᱢ ᱧᱮᱞ ᱠᱟᱜ ᱠᱷᱟᱱ ᱚᱱᱟ ᱦᱚᱸ ᱯᱚᱨᱮ ᱠᱩᱞᱤᱭᱟᱠᱚ ᱥᱮ᱾ ᱦᱮᱸ ᱛᱟᱦᱞᱮ ᱯᱟᱲᱦᱟᱣ ᱢᱟᱢ ᱯᱟᱲᱦᱟᱜ ᱠᱟᱱ ᱛᱟᱸᱦᱮᱱ ᱛᱟᱦᱞᱮ ᱱᱚᱣᱟ ᱠᱚ ᱡᱟᱭᱜᱟᱢ ᱧᱮᱞ ᱠᱟᱫᱟ ᱥᱮ ᱵᱟᱝ? ᱠᱩᱞᱤ ᱜᱮᱭᱟ ᱠᱚ ᱫᱟᱬᱟᱱ ᱠᱚᱠᱚ ᱤᱫᱤᱭᱟᱠᱟᱫ ᱯᱮᱭᱟ ᱥᱮ ᱵᱟᱝ?
ᱦᱩᱸ᱾ ᱤᱱᱴᱟᱨᱵᱷᱤᱭᱩ ᱠᱚᱨᱮ ᱜᱮᱛᱚ ᱵᱮᱥᱤ ᱠᱚ ᱠᱩᱞᱤᱭᱟ ᱦᱟᱸᱜ ᱠᱷᱟᱱ ᱟᱵᱟᱨ ᱦᱩᱸ, ᱡᱚᱠᱷᱚᱱ ᱵᱷᱟᱭᱵᱟᱨ ᱦᱩᱭᱱᱟ ᱠᱚᱞᱮᱡᱽ ᱨᱮᱭᱟᱜ ᱩᱱ ᱚᱠᱛᱚ ᱠᱚ ᱠᱩᱞᱤᱭᱟ ᱡᱮ ᱡᱟᱭᱜᱟ ᱨᱮᱱᱟᱜ ᱧᱩᱛᱩᱢ ᱠᱚ᱾
ᱦᱳᱭ, ᱡᱟᱭᱜᱟ ᱨᱮᱱᱟᱜ ᱧᱩᱛᱩᱢ ᱠᱚ ᱵᱟᱢ ᱞᱟᱹᱭ ᱫᱟᱲᱮᱭᱟᱜ ᱠᱷᱟᱱ ᱛᱚᱠᱚ ᱞᱟᱹᱭᱟ ᱡᱮ ᱟᱨᱚ
ᱦᱩᱸ ᱡᱮᱣ᱾ ᱚᱠᱟᱨᱮ ᱪᱮᱫ ᱞᱮᱠᱟᱱ ᱡᱟᱭᱜᱟ ᱢᱮᱱᱟᱜᱼᱟ, ᱫᱟᱬᱟᱱ ᱡᱟᱭᱜᱟ ᱠᱚ ᱨᱮᱱᱟᱜ ᱧᱩᱛᱩᱢ ᱠᱚ᱾ ᱟᱫᱚ ᱡᱟᱭᱜᱟ, ᱫᱟᱬᱟᱱ ᱜᱮ ᱡᱚᱫᱤ ᱵᱟᱢ ᱪᱟᱞᱟᱣ ᱟᱠᱟᱱ ᱠᱷᱟᱡ ᱡᱟᱭᱜᱟ ᱨᱮᱱᱟᱜ ᱧᱩᱛᱩᱢ ᱠᱚᱦᱚᱸ ᱩᱱᱟᱹᱜ ᱠᱷᱳᱡᱽ ᱠᱷᱚᱵᱚᱨ ᱫᱚ ᱦᱟᱛᱟᱣ ᱵᱟᱝ ᱦᱩᱭ ᱟᱠᱟᱱᱟ᱾ ᱮᱢᱱᱤ ᱛᱮᱫᱚ᱾ ᱦᱳᱭ, ᱮᱢᱱᱤ ᱛᱮᱫᱚ ᱚᱲᱟᱜ ᱵᱟᱭᱨᱮ ᱟᱨ ᱩᱰᱩᱝ ᱵᱟᱝ ᱦᱩᱭᱩᱜ ᱠᱟᱱᱟ ᱠᱷᱟᱹᱞᱤ ᱚᱲᱟᱜ ᱟᱨ ᱚᱲᱟᱜ᱾
ᱦᱮᱹ, ᱚᱲᱟᱜ ᱨᱮᱦᱚᱸ ᱥᱟᱨᱟᱫᱤᱱ ᱛᱟᱸᱦᱮᱱ ᱫᱚ ᱵᱷᱟᱜᱤ ᱵᱟᱝ ᱵᱩᱡᱷᱟᱹᱜ ᱠᱟᱱᱟ᱾ ᱟᱨ ᱫᱟᱬᱟ ᱵᱟᱲᱟ ᱞᱮᱠᱷᱟᱱ ᱫᱚ ᱠᱟᱹᱴᱤᱡ ᱢᱚᱱᱮ ᱠᱚ ᱠᱟᱹᱴᱤᱡ ᱦᱟᱞᱠᱟ ᱜᱮ ᱵᱩᱡᱷᱟᱹᱜᱼᱟ ᱯᱷᱨᱮᱥ ᱜᱮ᱾
ᱦᱳᱭ᱾ ᱚᱱᱟ ᱦᱚᱸᱠᱚ ᱞᱟᱹᱭᱟ ᱠᱷᱟᱱ ᱡᱮ ᱫᱟᱬᱟᱱ ᱦᱚᱸ ᱵᱟᱠᱚ ᱪᱟᱞᱟᱜᱼᱟ᱾ ᱚᱲᱟᱜ ᱨᱮᱜᱮᱠᱚ ᱛᱮᱸᱦᱮᱱᱟ ᱟᱨ ᱡᱟᱭᱜᱟ ᱨᱮᱱᱟᱜ ᱧᱩᱛᱩᱢ ᱠᱚᱦᱚᱸ ᱵᱟᱠᱚ ᱵᱟᱰᱟᱭᱟ᱾
ᱦᱩᱸ᱾
ᱚᱱᱟ ᱜᱮ ᱦᱩᱭᱩᱜ ᱠᱟᱱᱟ ᱠᱟᱛᱷᱟ ᱫᱚ᱾
ᱦᱩᱸ, ᱢᱚᱡᱽ ᱜᱮ᱾
ᱦᱳᱭ᱾ ᱫᱟᱬᱟᱱ ᱠᱩ ᱪᱟᱞᱟᱣ ᱦᱩᱭᱩᱜᱼᱟ, ᱡᱟᱭᱜᱟ ᱠᱚ ᱧᱮᱞ ᱟᱹᱜᱩ ᱦᱩᱭᱩᱜᱼᱟ, ᱚᱠᱟᱨᱮ ᱪᱮᱫ ᱞᱮᱠᱟ?
ᱦᱩᱸ, ᱧᱮᱞ ᱫᱚ ᱫᱚᱨᱠᱟᱨ ᱠᱟᱱ ᱜᱮᱭᱟ᱾
ᱦᱳᱭ, ᱦᱳᱭ᱾